ᱦᱮᱸ ᱜᱚᱝᱠᱮ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱞᱟᱹᱭᱵᱤᱱ
ᱦᱚᱸ ᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱷᱟᱹᱜᱤ ᱟᱵᱮᱱ ᱜᱮ
ᱚ ᱟᱪᱪᱷᱟ ᱜᱚᱝᱠᱮ ᱱᱚᱸᱚᱭ ᱦᱟᱸᱜ ᱫᱟᱸᱥᱟᱭ ᱵᱮᱱ ᱟᱸᱡᱚᱢ ᱵᱟᱲᱟ ᱟᱠᱟᱫ ᱪᱚ ᱵᱟᱝ ᱪᱚ
ᱦᱳᱭ ᱦᱮᱸ ᱟᱸᱡᱚᱢ ᱢᱟ ᱟᱸᱡᱚᱢ ᱜᱮ ᱫᱟᱸᱥᱟᱭ ᱢᱟ
ᱚᱻ ᱟᱪᱪᱷᱟ ᱫᱟᱸᱥᱟᱭ ᱠᱚ ᱫᱟᱬᱟᱱ ᱜᱮᱭᱟ ᱟᱞᱮ ᱫᱚ ᱦᱟᱸᱜ ᱞᱮ ᱫᱟᱬᱟᱱ ᱜᱮᱭᱟ ᱟᱯᱮ ᱥᱮᱫ ᱦᱟᱸᱜ ᱫᱟᱬᱟᱱ ᱪᱚ ᱯᱮ ᱵᱟᱝ ᱪᱚ
ᱦᱮᱸ ᱫᱟᱬᱟ ᱜᱮ ᱫᱟᱸᱥᱟᱭ ᱞᱮᱠᱟᱱ ᱫᱤᱱ ᱨᱮ ᱵᱟᱢ ᱫᱟᱬᱟᱱ ᱠᱷᱟᱡ ᱫᱚ ᱦᱮᱸ
ᱚ ᱟᱪᱷᱟ ᱛᱟᱦᱚᱞᱮ ᱱᱚᱜ ᱚᱭ ᱡᱮ ᱫᱟᱸᱥᱟᱭ ᱯᱮ ᱫᱟᱬᱟᱱᱟ ᱟᱫᱚ ᱪᱮᱫ ᱞᱮᱠᱟ ᱪᱚ ᱪᱮᱫ ᱞᱮᱠᱟ ᱠᱚ ᱠᱚᱨᱮ ᱪᱚᱯᱮ ᱫᱟᱬᱟᱱ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ
ᱢᱟᱱᱮ ᱫᱟᱸᱥᱟᱭ ᱫᱚ ᱯᱨᱚᱛᱷᱚᱢ ᱦᱤᱞᱟᱹᱜ ᱫᱚ ᱟᱛᱳ ᱨᱮᱜᱮ ᱧᱤᱫᱟᱹ ᱵᱮᱞᱟ ᱰᱟᱠᱟᱨ ᱯᱨᱮᱠᱴᱤᱥ ᱧᱚᱜ ᱠᱟᱛᱮᱫ ᱛᱟᱨᱯᱚᱨᱮᱨ ᱫᱤᱱ ᱡᱚᱢ ᱵᱟᱲᱟ ᱠᱟᱛᱮ ᱠᱟᱛᱮᱫ ᱩᱰᱩᱠ ᱦᱩᱭᱩᱜᱼᱟ ᱮᱴᱟᱜ ᱮᱴᱟᱜ ᱟᱹᱛᱩ
ᱦᱮᱸ
ᱚᱱᱠᱟ ᱵᱟᱨ ᱫᱤᱱ ᱞᱮᱠᱟ ᱫᱟᱲᱟ ᱦᱩᱭᱩᱜᱼᱟ ᱢᱟᱱᱮ ᱮᱴᱟᱜ ᱵᱟᱦᱨᱮ ᱥᱮᱫ ᱵᱚᱞᱮ
ᱦᱩᱸ ᱦᱩᱸ ᱦᱩᱸ ᱦᱩᱸ ᱟᱞᱮ ᱦᱚᱸ ᱚᱱᱠᱟᱜᱮ ᱵᱟᱨ ᱢᱟᱦᱟ ᱯᱮ ᱢᱟᱦᱟ ᱚᱱᱮ ᱚᱱᱠᱟ ᱜᱮ ᱫᱟᱬᱟᱱ ᱦᱩᱭᱩᱜᱼᱟ ᱟᱫᱚ ᱱᱮᱛᱟᱨ ᱠᱚᱫᱚ ᱚᱱᱠᱟ ᱫᱚ ᱵᱟᱝ ᱠᱚ ᱪᱟᱞᱟᱜ ᱠᱟᱱᱟ ᱫᱟᱬᱟᱱ ᱠᱚᱦᱚᱸ ᱥᱟᱺᱜᱤᱧ ᱥᱮᱫ ᱫᱚ
ᱦᱳᱭ
ᱦᱮᱸ ᱟᱫᱚ ᱯᱟᱹᱦᱤᱞ ᱫᱚᱠᱚ ᱪᱟᱞᱟᱜ ᱠᱟᱱ ᱛᱟᱦᱮᱱ ᱜᱮᱭᱟ ᱟᱫᱚ ᱚᱱᱟ ᱥᱩᱨ ᱥᱩᱯᱩᱨ ᱠᱚᱨᱮᱜᱮ ᱡᱟᱦᱟᱸ ᱠᱚᱨᱮ ᱧᱮᱞ ᱦᱩᱭᱩᱜᱼᱟ ᱢᱟᱨᱟᱝ ᱧᱚᱜ ᱠᱩᱞᱦᱤ ᱠᱟᱱᱟ ᱦᱮᱸ ᱟᱫᱚ ᱚᱱᱟ ᱠᱚᱨᱮᱜ ᱜᱮ ᱪᱟᱞᱟᱜ ᱦᱩᱭᱩᱜᱼᱟ ᱟᱪᱪᱷᱟ ᱫᱟᱸᱥᱟᱭ ᱫᱟᱬᱟᱱ ᱯᱮ ᱪᱟᱞᱟᱜ ᱟᱫᱚ ᱚᱱᱛᱮ ᱠᱚᱭ ᱠᱚᱠᱚ ᱮᱢᱚᱜ ᱟᱥᱮ ᱵᱟᱝ ᱥᱮ ᱠᱚᱭ ᱠᱚᱫᱚ ᱵᱟᱯᱮ ᱦᱟᱛᱟᱣ-ᱟ
ᱦᱮᱸ ᱮᱢᱜᱮ ᱦᱩᱲᱩ ᱠᱚ ᱮᱢᱚᱜᱼᱟ
ᱦᱩᱲᱩ ᱠᱚ ᱠᱚ ᱮᱢᱚᱜ-ᱟ
ᱦᱳᱭ
ᱚ ᱦᱩᱲᱩ ᱠᱚ ᱟᱨ ᱥᱟᱶᱛᱮ ᱪᱟᱣᱞᱮ ᱠᱚᱦᱚᱸ ᱠᱚ ᱮᱢᱚᱜ-ᱟ ᱥᱮ ᱪᱮᱫ ᱢᱮᱱ ᱮᱫᱟᱹᱧ ᱪᱮᱫ ᱪᱮᱫ ᱠᱚ ᱮᱢᱚᱜᱼᱟ ᱛᱟᱦᱚᱞᱮ ᱠᱚᱭ ᱠᱚᱨᱮ
ᱟᱨ ᱩᱱᱤ ᱢᱤᱫᱴᱮᱡ ᱡᱚᱠᱟᱨ ᱞᱮᱠᱟᱭ ᱥᱟᱡᱟᱣ ᱠᱚᱜᱼᱟ ᱦᱮᱸ ᱥᱮ
ᱚ ᱦᱮᱸ ᱦᱮᱸ
ᱯᱟᱭᱥᱟ ᱠᱚ ᱮᱢᱟᱭᱟ ᱯᱟᱸᱪ ᱴᱟᱠᱟ ᱫᱚᱥ ᱴᱟᱠᱟ ᱚᱠᱚᱭ ᱠᱚᱫᱚ ᱪᱮᱫ ᱞᱮᱠᱟ ᱠᱚ ᱫᱟᱲᱮᱭᱟᱜᱼᱟ ᱚᱱᱠᱟ
ᱚ ᱩᱱᱤ ᱢᱚᱛᱚ ᱜᱮᱠᱚ ᱮᱢᱟᱭᱟ
ᱦᱮᱸ ᱯᱚᱭᱥᱟ ᱫᱚ ᱩᱱᱤ ᱢᱚᱛᱚ ᱜᱮᱠᱚ ᱮᱢᱟᱣᱟᱭᱟ ᱡᱚᱠᱟᱨ ᱞᱮᱠᱟᱭ ᱥᱟᱡᱟᱣ ᱠᱚᱜᱼᱟ ᱛᱚ
ᱚ ᱟᱪᱪᱷᱟ ᱟᱪᱪᱷᱟ ᱟᱪᱪᱷᱟ᱾ ᱦᱮᱸ ᱦᱮᱸ ᱚᱱᱠᱟ ᱫᱚ ᱫᱚᱨᱠᱟᱨ ᱦᱚᱸᱭ ᱫᱚᱨᱠᱟᱨ ᱠᱟᱱ ᱜᱮᱭᱟ ᱦᱮᱸ ᱵᱟᱠᱷᱟᱡ ᱫᱚ ᱚᱱᱠᱟ ᱮᱠᱷᱮᱱᱟ ᱮᱱᱮᱡ ᱠᱚᱫᱚ ᱵᱟᱠᱚ ᱵᱟᱝ ᱧᱮᱞ ᱥᱟᱱᱟ ᱠᱚᱣᱟ ᱢᱤᱫ ᱵᱟᱨ ᱠᱚᱨᱮ ᱫᱚ ᱟᱫᱚ ᱦᱮᱸ ᱢᱤᱫ ᱵᱟᱨ ᱠᱚᱨᱮ ᱫᱚ ᱩᱱᱠᱩ ᱠᱚ ᱡᱟᱦᱟᱸᱭ ᱠᱚ ᱟᱵᱚ ᱡᱚᱠᱟᱨ ᱟᱠᱟᱢ ᱞᱟᱹᱭ ᱚᱱᱠᱟ ᱠᱚ ᱥᱟᱡᱟᱣ ᱠᱚᱜ ᱛᱟᱵᱚᱱᱟ ᱩᱱᱠᱩ ᱠᱚ ᱧᱮᱞ ᱠᱟᱛᱮᱜ ᱟᱭᱢᱟ ᱠᱚ ᱞᱟᱸᱫᱟ ᱵᱟᱲᱟ ᱠᱮᱫ ᱜᱮ
ᱦᱳᱭ ᱦᱳᱭ ᱚᱱᱠᱟ ᱜᱮ
ᱦᱩᱸ ᱛᱟᱦᱞᱮ ᱫᱟᱸᱥᱟᱭ ᱚᱱᱠᱟ ᱪᱟᱞᱟᱣ ᱵᱟᱲᱟ ᱟᱠᱟᱱ ᱜᱮᱭᱟᱵᱮᱱ ᱛᱟᱦᱚᱞᱮ ᱛᱚᱵᱮ ᱚᱱᱠᱟ ᱦᱩᱭ ᱵᱟᱲᱟᱣ ᱟᱠᱟᱱᱟ ᱡᱮ ᱫᱟᱸᱥᱟᱭ ᱫᱟᱬᱟᱱ ᱯᱮ ᱪᱟᱞᱟᱣ ᱟᱠᱟᱱᱟ ᱟᱨ ᱥᱟᱱᱟᱢ ᱦᱚᱲ ᱠᱚ ᱨᱩᱢ ᱵᱟᱲᱟᱣ ᱚᱱᱠᱟ ᱨᱩᱢ ᱟᱠᱟᱱᱟ ᱠᱚ ᱥᱮ ᱵᱟᱠᱚ ᱨᱩᱢᱚᱜ ᱛᱟᱦᱮᱱᱟ ᱟᱯᱮ ᱫᱟᱸᱥᱟᱭ ᱠᱚᱨᱮ ᱫᱚ
ᱦᱮᱸ ᱨᱩᱢ ᱜᱮ
ᱦᱚᱸ
ᱥᱟᱱᱟᱢ ᱦᱚᱲ ᱞᱮᱠᱟ ᱫᱚ ᱵᱚᱞᱮ ᱵᱟᱝ ᱚᱱᱠᱟ ᱩᱱᱠᱩ ᱛᱷᱚᱲᱟ ᱦᱩᱰᱤᱧᱚᱜ ᱠᱚ ᱩᱱᱠᱩ ᱥᱮ ᱦᱩᱰᱤᱧ ᱠᱷᱚᱡ ᱛᱷᱚᱲᱟ ᱜᱮ ᱞᱟᱹᱴᱩ ᱧᱚᱜ ᱩᱱᱠᱩ ᱨᱩᱢᱩᱜ ᱛᱟᱦᱮᱱᱚᱜᱼᱟ
ᱟᱫᱚ ᱱᱚᱣᱟ ᱫᱚ ᱱᱚ ᱱᱚᱜᱚᱭ ᱡᱮ ᱫᱟᱸᱥᱟᱭ ᱜᱩᱨᱩ ᱥᱮ ᱠᱚ ᱨᱩᱢᱩᱜᱼᱟ ᱫᱟᱸᱥᱟᱭ ᱵᱚᱝᱜᱟ ᱜᱩᱨᱩ ᱠᱚ ᱨᱩᱢᱩᱜ ᱛᱟᱵᱚᱱᱟ ᱟᱫᱚ ᱩᱱᱠᱩ ᱫᱚ ᱱᱚᱰᱮ ᱱᱚᱰᱮ ᱡᱟᱦᱟ ᱡᱟᱦᱟᱱ ᱴᱷᱮᱡ ᱠᱷᱚᱡ ᱳ ᱟᱯᱮ ᱟᱹᱛᱩ ᱫᱤᱥᱚᱢ ᱨᱮᱜᱮ ᱥᱮ ᱮᱴᱟᱜ ᱟᱹᱛᱩ ᱨᱮ ᱡᱟᱦᱟᱸᱨᱮ ᱫᱟᱬᱟ ᱯᱮ ᱪᱟᱞᱟᱣ ᱟᱠᱟᱱ ᱦᱳᱭ ᱚᱱᱰᱮ
ᱚ
ᱵᱟᱦᱨᱮ ᱨᱮ
ᱟᱪᱪᱷᱟ ᱦᱮᱸ ᱦᱮᱸ᱾ ᱚ ᱵᱟᱦᱨᱮ ᱨᱮ ᱵᱟᱝ ᱟᱪᱪᱷᱟ ᱚᱱᱟ ᱫᱟᱸᱥᱟᱭ ᱫᱚ ᱟᱯᱮ ᱫᱚ ᱟᱹᱛᱩ ᱨᱮᱜᱮ ᱯᱮ ᱮᱱᱮᱡ-ᱟ, ᱥᱮ ᱚᱲᱟᱜ ᱚᱲᱟᱜ ᱚᱲᱟᱜ ᱯᱮ ᱵᱚᱞᱚ ᱵᱟᱲᱟᱜᱼᱟ
ᱚᱨᱟᱲᱟᱜ ᱦᱚᱸ ᱟᱨ ᱚᱱᱟ ᱰᱟᱦᱟᱨ ᱠᱚᱨᱮ ᱦᱚᱸ ᱡᱩᱫᱤ ᱠᱚ ᱢᱮᱱ ᱠᱷᱟᱭᱮᱫ ᱰᱟᱦᱟᱨ ᱨᱮ
ᱚ ᱚᱲᱟᱜ ᱚᱲᱟᱜ ᱡᱟᱦᱟᱸ ᱢᱟᱱᱮ ᱡᱟᱦᱟᱸ ᱠᱚ ᱧᱮᱞ ᱴᱷᱤᱠ ᱚᱲᱟᱜ ᱠᱚ ᱛᱟᱦᱮᱱᱟ ᱚᱱᱟ ᱠᱚᱛᱮ ᱫᱚ ᱚᱲᱟᱜ ᱠᱚᱯᱮ ᱵᱚᱞᱚ ᱵᱟᱲᱟᱜᱼᱟ᱾ ᱥᱮ ᱪᱮᱫ?
ᱦᱳᱭ
ᱦᱮᱸ ᱦᱮᱸ ᱟᱞᱮ ᱦᱚᱸ ᱚᱱᱠᱟᱜ ᱜᱮ ᱡᱟᱦᱟᱸ ᱚᱱᱠᱟ ᱧᱮᱞ ᱚᱱᱠᱟ ᱛᱟᱦᱮᱱ ᱜᱮᱭᱟ ᱛᱚ ᱢᱤᱫ ᱵᱟᱨ ᱦᱚᱲ ᱚᱸᱰᱮ ᱠᱚ ᱟᱹᱜᱩ ᱠᱟ ᱠᱚᱣᱟ ᱥᱮ ᱱᱟᱭᱦᱟᱨ ᱠᱟᱱ ᱛᱟᱭᱟ ᱟᱫᱚ ᱚᱸᱰᱮ ᱫᱚᱠᱚ ᱟᱠᱚ ᱠᱚ ᱞᱟᱹᱭᱟ ᱵᱟᱹᱵᱩ ᱛᱟᱦᱚᱞᱮ ᱚᱲᱟᱜ ᱨᱮ ᱱᱟᱥᱮᱱᱟᱜ ᱮᱱᱮᱡ ᱟᱛᱟ ᱞᱮᱯᱮ ᱟᱫᱚ ᱚᱱᱠᱟ ᱠᱟᱛᱮᱜ ᱜᱮ ᱵᱚᱞᱚ ᱵᱟᱲᱟ ᱠᱚ ᱦᱳᱭᱳ-ᱟ ᱵᱚᱞᱚ ᱵᱟᱲᱟ ᱠᱟᱛᱮᱜ ᱮᱱᱮᱡ ᱵᱟᱲᱟ ᱦᱩᱭᱮᱱ ᱜᱮ ᱟᱫᱚ ᱚᱸᱰᱮ ᱜᱮ ᱵᱚᱸᱜᱟ ᱩᱰᱩᱠ ᱠᱷᱟᱱᱡ ᱠᱚ ᱩᱰᱩᱠᱚᱜᱼᱟ ᱦᱮᱸ ᱟᱫᱚ ᱟᱞᱮ ᱥᱮᱫ ᱫᱚ ᱱᱚᱝᱠᱟ ᱱᱚᱜᱼᱚᱭ ᱠᱩᱞᱦᱤ ᱠᱚᱨᱮ ᱠᱩᱞᱦᱤ ᱠᱚᱨᱮ ᱡᱮ ᱮᱴᱟᱜ ᱟᱛᱩ ᱨᱮ ᱫᱟᱬᱟᱱ ᱵᱚᱱ ᱪᱟᱞᱟᱣ ᱠᱟᱱᱟ ᱫᱟᱬᱟᱱ ᱪᱟᱞᱟᱣ ᱠᱟᱛᱮᱜ ᱡᱟᱦᱟᱸ ᱛᱮ ᱠᱷᱚᱡ ᱵᱚᱱ ᱪᱟᱞᱟᱣ ᱠᱟᱱᱟ ᱫᱟᱸᱥᱟᱭ ᱫᱟᱬᱟᱱ ᱠᱚ ᱡᱟᱦᱟᱸᱭ ᱪᱮᱞᱟ ᱠᱚ
ᱦᱳᱭ
ᱩᱱᱠᱩ ᱫᱚ ᱮᱴᱟᱜ ᱟᱛᱳ ᱠᱚᱨᱮ ᱠᱚ ᱨᱩᱢᱩᱜᱼᱟ ᱢᱟᱱᱮ ᱚᱱᱟ ᱫᱚ ᱠᱚ ᱞᱟᱹᱭᱟ ᱡᱮ ᱚᱱᱟ ᱫᱚ ᱵᱷᱟᱞᱮ ᱫᱚ ᱵᱟᱝ ᱠᱟᱱᱟ᱾ ᱦᱮᱸ᱾ ᱚᱱᱟ ᱫᱚ ᱩᱱᱠᱩ ᱨᱩᱢᱩᱜ ᱛᱟᱵᱚᱱᱟ ᱠᱚ ᱦᱚᱲ ᱵᱟᱹᱲᱤᱡ ᱛᱮᱦᱚᱸ ᱠᱚ ᱨᱩᱢᱩᱜᱼᱟ᱾ ᱵᱚᱸᱜᱟ ᱠᱚ ᱥᱚᱢᱚᱭ ᱠᱚ ᱦᱤᱡᱩᱜᱼᱟ ᱦᱚᱲ ᱵᱟᱲᱤᱡ ᱛᱮᱦᱚᱸ ᱦᱮᱸ ᱥᱮ ᱠᱟᱹᱢᱤ ᱦᱚᱨᱟ ᱡᱩᱫᱤ ᱵᱟᱝ ᱴᱷᱤᱠ ᱴᱷᱟᱠ ᱵᱟᱝ ᱦᱩᱭ ᱠᱚᱜᱼᱟ ᱚᱱᱟ ᱛᱮᱦᱚᱸᱠᱚ ᱨᱩᱢᱩᱜ ᱛᱟᱵᱚᱱ ᱛᱟᱦᱮᱱ ᱜᱮ᱾
ᱦᱳᱭ ᱦᱳᱭ
ᱟᱪᱪᱷᱟ ᱛᱟᱦᱚᱞᱮ ᱚᱱᱮ ᱫᱟᱸᱥᱟᱸᱭ ᱜᱩᱨᱩ ᱟᱫᱚ ᱪᱮᱫ ᱞᱮᱠᱟ ᱠᱟᱛᱮ ᱯᱮ ᱥᱩᱢᱩᱨ ᱠᱚ ᱛᱟᱦᱮᱸᱱᱟ?
ᱪᱮᱫ ᱞᱮᱠᱟ ᱵᱟᱹᱞᱤᱧ ᱵᱩᱡᱽ ᱞᱮᱫᱟ
ᱥᱚᱢᱩᱨ ᱢᱟᱱᱮ ᱫᱟᱸᱥᱟᱸᱭ ᱜᱩᱨᱩ ᱠᱚ ᱦᱤᱡᱩᱜᱼᱟ ᱛᱚ ᱨᱩᱢᱮᱱ ᱜᱮᱠᱚ ᱟᱫᱚ ᱨᱩᱢ ᱠᱟᱛᱮᱫ ᱫᱚ ᱩᱱᱠᱩ ᱫᱚ ᱪᱮᱴᱷᱟ ᱠᱚ ᱦᱩᱭᱩᱜᱼᱟ ᱛᱚ᱾ ᱟᱫᱚ ᱚᱱᱠᱟ ᱪᱮᱴᱷᱟ ᱪᱮᱫ ᱞᱮᱠᱟ ᱠᱟᱛᱮᱫ ᱯᱮ ᱪᱮᱴᱷᱟ ᱠᱚᱣᱟ
ᱚᱱᱮ ᱫᱟᱜ ᱪᱷᱤᱴᱟᱹᱣ ᱚᱠᱛᱮ ᱟᱨ ᱚᱱᱟ ᱥᱤᱸᱫᱩᱨ ᱛᱮ ᱴᱤᱠᱟᱹᱜ ᱠᱟᱛᱮᱜ ᱴᱤᱠᱟᱹᱜ ᱠᱚ ᱦᱩᱭᱩᱜᱼᱟ᱾ ᱟᱨ ᱚᱱᱮ ᱪᱮᱫ ᱠᱚ ᱢᱮᱛᱟᱜ ᱱᱚᱣᱟ ᱠᱚ ᱢᱮ ᱪᱮᱫ ᱠᱚ ᱜᱟᱞᱟᱝ ᱠᱟᱜᱼᱟ ᱚᱱᱟᱫᱚ ᱢᱚᱡᱽ ᱴᱷᱤᱠ ᱵᱟᱹᱞᱤᱧ ᱵᱟᱰᱟᱭᱟ ᱟᱫᱚ
ᱚ ᱪᱟᱲ ᱪᱟᱹᱲᱤ, ᱪᱟᱲ ᱪᱟᱹᱲᱤ ᱟᱫᱚ ᱟᱞᱮ ᱫᱚ ᱚᱱᱟ ᱫᱚ ᱦᱟᱸᱜ ᱪᱟᱲ ᱪᱟᱹᱲᱤ ᱞᱮ ᱪᱟᱲ ᱪᱟᱲᱤ ᱞᱮ ᱞᱟᱹᱭᱟ ᱟᱫᱚ ᱦᱟᱸᱜ ᱪᱮᱫ ᱪᱚ ᱦᱟᱸᱜ ᱟᱯᱮ ᱚᱱᱛᱮ ᱫᱚ ᱦᱟᱸᱜ ᱯᱮ ᱞᱟᱹᱭ
ᱚᱱᱟᱜᱮ ᱚᱱᱟ ᱜᱮᱞᱮ ᱢᱮᱛᱟᱜᱼᱟ ᱱᱚᱛᱮ ᱦᱚᱸ
ᱦᱮᱸ ᱦᱮᱸ ᱱᱚᱛᱮ ᱦᱚᱸ ᱚᱱᱠᱟ ᱠᱟᱛᱮ ᱜᱮ ᱥᱩᱢᱩᱨ ᱵᱟᱲᱟ ᱠᱚ ᱦᱩᱭᱩᱜᱼᱟ ᱟᱫᱚ ᱫᱟᱸᱥᱟᱸᱭ ᱜᱩᱨᱩ ᱡᱟᱦᱟᱸᱭ ᱵᱚᱸᱜᱟ ᱠᱚᱭ ᱪᱟᱯᱟᱲ ᱟᱠᱚᱣᱟ ᱥᱮᱭ ᱟᱬᱜᱳ ᱠᱚᱣᱟᱭ ᱡᱟᱦᱟᱸᱭ ᱴᱷᱮᱡ ᱟᱬᱜᱳ ᱟᱫᱚ ᱩᱱᱠᱩ ᱫᱚ ᱟᱠᱚ ᱛᱮᱜᱮ ᱠᱚ ᱟᱞᱮ ᱥᱮᱫ ᱫᱚᱠᱚ ᱞᱟᱹᱭᱟ ᱡᱮ ᱤᱧ ᱫᱚ ᱱᱚᱣᱟ ᱱᱚᱣᱟ ᱤᱢᱟᱹᱧ ᱯᱮ ᱦᱮᱸ ᱱᱚᱣᱟ ᱱᱚᱣᱟᱭ ᱫᱚᱨᱠᱟᱨ ᱠᱟᱱ ᱛᱤᱧᱟᱹ ᱦᱮᱸ ᱟᱻᱨ ᱩᱱᱠᱩ ᱦᱚᱸ ᱚᱱᱠᱟ ᱱᱚᱜᱼᱚᱭ ᱥᱚᱢᱟᱹᱨ ᱵᱟᱲᱟ ᱠᱟᱛᱮ ᱟᱭᱢᱟ ᱟᱛᱳ ᱠᱚᱨᱮᱱᱟᱜ ᱡᱟᱦᱟᱸ ᱠᱚ ᱵᱟᱹᱲᱤᱡ ᱠᱚ ᱚᱱᱟ ᱠᱚᱦᱚᱸ ᱠᱚ ᱞᱟᱹᱭ ᱫᱚᱠᱚ ᱞᱟᱹᱭ ᱛᱟᱦᱮᱸᱱ ᱜᱮᱭᱟ ᱴᱩᱫᱤ ᱡᱩᱫᱤ ᱰᱷᱮᱨ ᱜᱮ ᱵᱟᱹᱲᱤᱡ ᱦᱮᱸ ᱟᱨ ᱡᱩᱫᱤ ᱚᱱᱟ ᱫᱟᱸᱥᱟᱭ ᱫᱟᱬᱟᱱ ᱨᱮ ᱡᱟᱦᱟᱸ ᱚᱱᱠᱟ ᱢᱮᱫ ᱱᱚᱡᱚᱨ ᱠᱚ ᱫᱚᱢᱮ ᱞᱟᱜᱟᱜ ᱛᱟᱵᱚᱱᱟ ᱥᱮ ᱦᱩᱸ ᱡᱟᱦᱟᱸ ᱠᱚᱨᱮ ᱚᱱᱠᱟ ᱡᱩᱫᱤ ᱡᱩᱫᱤ ᱢᱮᱫ ᱱᱚᱡᱚᱨ ᱠᱚ ᱞᱟᱜᱟᱣ ᱠᱟᱱᱟ ᱚᱱᱟ ᱠᱚᱦᱚᱸ ᱠᱚ ᱞᱟᱹᱭᱟ ᱡᱮ ᱱᱚᱰᱮ ᱵᱚᱱ ᱪᱟᱞᱟᱣ ᱞᱮᱱᱟ ᱱᱚᱰᱮ ᱫᱟᱬᱟᱱ ᱦᱮᱸ ᱱᱚᱸᱰᱮᱱᱤᱡ ᱢᱤᱫ ᱴᱮᱱ ᱟᱭᱳ ᱦᱚᱲ ᱥᱮ ᱵᱩᱰᱦᱤ ᱦᱚᱲᱮ ᱩᱰᱩᱠ ᱞᱮᱱᱟ ᱦᱮᱸ ᱦᱮᱸ ᱱᱚᱰᱮ ᱱᱚᱩᱭ ᱟᱴᱮᱡ ᱟᱠᱟᱫᱮᱭᱟ ᱥᱮ ᱱᱩᱭᱟᱜ ᱠᱟᱴᱟ ᱫᱷᱩᱲᱤ ᱦᱟᱛᱟᱣ ᱦᱟᱞᱟᱝ ᱠᱟᱫ ᱛᱟᱭᱟ ᱦᱮᱸ ᱚᱱᱟ ᱛᱮ ᱵᱟᱹᱲᱤᱡ ᱦᱩᱭᱩᱜᱼᱟ ᱠᱟᱹᱢᱤ ᱯᱮ ᱦᱮᱸ
ᱦᱳᱭ
ᱤᱱᱟᱹ ᱚᱱᱟ ᱾ ᱚᱱᱟ ᱠᱚᱦᱚᱸ ᱠᱚ ᱞᱟᱹᱭ ᱵᱟᱲᱟᱭ ᱛᱟᱦᱮᱸᱱᱟ ᱟᱨ ᱡᱟᱦᱟᱸ ᱱᱚᱜᱼᱚᱭ ᱥᱟᱯᱟᱵ ᱠᱤ ᱫᱟᱸᱥᱟᱸᱭ ᱫᱟᱬᱟᱱ ᱨᱮᱱᱟᱜ ᱥᱟᱯᱟᱵ ᱠᱚ ᱡᱟᱦᱟᱸ ᱠᱚ ᱛᱟᱦᱮᱸᱱᱟ ᱚᱱᱟ ᱠᱚᱦᱚᱸ ᱡᱩᱫᱤ ᱟᱫᱚᱜ ᱨᱮᱦᱚᱸ ᱚᱱᱟ ᱠᱚ ᱞᱟᱹᱭᱟ ᱚᱠᱟᱨᱮ ᱟᱫᱱᱟ ᱪᱮᱠᱟ ᱛᱮ ᱚᱱᱟ ᱦᱤᱲᱤᱧ ᱠᱮᱫᱟ ᱯᱮ ᱥᱮ ᱚᱠᱚᱭ ᱠᱚ ᱦᱟᱛᱟᱣ ᱠᱮᱫᱟ ᱦᱮᱸ ᱥᱮ ᱟᱸᱜᱮᱱ ᱮᱱᱟ ᱚᱱᱠᱟ ᱠᱚ ᱞᱟᱹᱭ ᱵᱟᱲᱟᱭ ᱛᱟᱦᱮᱸᱱᱟ ᱟᱯᱮ ᱚᱸᱰᱮ
ᱞᱟᱹᱭ ᱵᱟᱲᱟᱭ ᱜᱮᱭᱟ ᱠᱚ
ᱚᱻ
ᱱᱚᱛᱮ ᱦᱚᱸ
ᱜᱚᱢᱠᱮ ᱚᱱᱟ ᱞᱟᱦᱟ ᱥᱮᱨᱢᱟ ᱡᱟᱦᱟᱸ ᱪᱟᱞᱟᱣᱮᱱ ᱚᱱᱟ ᱥᱮᱨᱢᱟ ᱨᱮ ᱫᱟᱸᱥᱟᱸᱭ ᱫᱟᱲᱟᱱ ᱠᱚᱢ ᱪᱟᱞᱟᱣ ᱞᱮᱱᱟ ᱥᱮ ᱵᱟᱝ
ᱵᱟᱝ ᱩᱱ ᱡᱚᱠᱷᱚᱡ ᱢᱟ ᱛᱚ ᱵᱟᱦᱮᱨᱮ ᱨᱮ ᱛᱟᱦᱮᱸ ᱦᱩᱭ ᱞᱮᱱᱟ ᱩᱱ ᱡᱚᱠᱷᱚᱡ ᱫᱚ ᱦᱳᱥᱴᱮᱞ ᱨᱮ ᱛᱟᱦᱮᱸ ᱦᱩᱭ ᱠᱟᱱᱟ ᱛᱚ ᱟᱫᱚ ᱩᱱ ᱥᱚᱢᱚᱭ ᱫᱚ ᱥᱚᱢᱚᱭ ᱵᱟᱝ ᱧᱟᱢ ᱞᱮᱱᱟ ᱦᱤᱡᱩᱜ ᱨᱮᱱᱟᱜ ᱟᱫᱚ ᱚᱱᱟ ᱛᱮ ᱫᱟᱲᱟᱱ ᱪᱟᱞᱟᱜ ᱦᱚᱸ ᱵᱟᱝ
ᱦᱮᱸ ᱦᱮᱸ ᱦᱮᱸ ᱤᱧᱟᱹᱜ ᱦᱚᱸ ᱚᱱᱠᱟ ᱟᱠᱟ ᱥᱮᱨᱢᱟ ᱫᱚ ᱵᱟᱫᱚᱜ ᱵᱟᱫᱚᱜ ᱛᱤᱧ ᱜᱮᱭᱟ ᱛᱚᱵᱮ ᱟᱹᱰᱤ ᱨᱟᱹᱥᱠᱟᱹ ᱜᱤᱧ ᱵᱩᱡ ᱚᱱᱟ ᱫᱟᱸᱥᱟᱸᱭ ᱫᱟᱬᱟᱱ ᱪᱟᱞᱟᱜ ᱫᱚ
ᱦᱮᱸ ᱫᱟᱸᱥᱟᱭ ᱫᱟᱬᱟᱱ ᱫᱚ ᱨᱟᱹᱥᱠᱟᱹ ᱜᱮ ᱵᱩᱡᱷᱟᱹᱜᱼᱟ ᱟᱫᱚ
ᱦᱮᱸ ᱟᱪᱷᱟ ᱫᱟᱸᱥᱟᱸᱭ ᱨᱮᱫᱚ ᱯᱮ ᱥᱮᱨᱮᱤᱧ ᱛᱟᱦᱮᱸᱱᱟ ᱥᱮ ᱵᱟᱯᱮ ᱥᱮᱨᱮᱧᱟ ᱥᱮ ᱥᱩᱫᱩ ᱨᱩ ᱠᱟᱛᱮᱜ ᱜᱮᱯᱮ ᱨᱩ ᱟᱸᱡᱚᱢ ᱟᱸᱡᱚᱢ ᱛᱮᱜᱮ ᱯᱮ ᱮᱱᱮᱡ ᱛᱟᱦᱮᱸᱱᱟ
ᱵᱟᱝ ᱥᱮᱹᱨᱮᱧ ᱦᱚᱸ ᱥᱮᱨᱮᱧᱼᱮᱫ ᱛᱟᱦᱮᱸᱱ ᱜᱮᱭᱟ ᱩᱱᱠᱩ ᱞᱟᱹᱴᱩ ᱠᱩᱡ ᱫᱟᱫᱟ ᱛᱟᱠᱚ ᱠᱚ ᱥᱮᱨᱮᱧ ᱮᱫ ᱛᱟᱦᱮᱸᱱ ᱜᱮᱭᱟ
ᱚ ᱛᱟᱦᱚᱞᱮ ᱚᱱᱠᱟ ᱥᱮᱨᱮᱧ ᱠᱚᱢ ᱥᱮᱬᱟ ᱟᱠᱟᱫ ᱪᱚ ᱵᱟᱝ ᱪᱚ
ᱥᱮᱨᱮᱧ ᱠᱚ ᱞᱟᱦᱟ ᱟᱭᱢᱟ ᱫᱤᱱ ᱦᱩᱭᱩᱜ ᱠᱟᱱᱟ ᱛᱚ ᱚᱱᱟ ᱫᱟᱸᱥᱟᱸᱭ ᱦᱚᱸ ᱵᱟᱝ ᱮᱱᱮᱡ ᱵᱟᱝ ᱥᱮᱨᱮᱧ ᱟᱫᱚ ᱴᱷᱤᱠ ᱚᱱᱠᱟ ᱥᱮᱬᱟ ᱵᱟᱝ ᱦᱩᱭ ᱠᱟᱱᱟ
ᱦᱮᱸ ᱟᱫᱚ ᱚᱱᱠᱟ ᱥᱮᱬᱟ ᱨᱮᱦᱚᱸ ᱚᱱᱠᱟ ᱦᱤᱲᱤᱧ ᱜᱚᱫᱚᱜ-ᱟ ᱥᱮ ᱟᱭᱢᱟ ᱫᱤᱱ ᱦᱮᱸ ᱳᱣ ᱯᱷᱟᱨᱟᱠ ᱨᱮᱢ ᱛᱟᱦᱮᱸ ᱞᱮᱱᱠᱷᱟᱡ ᱢᱤᱫ ᱥᱮᱨᱢᱟ ᱠᱤ ᱵᱟᱨ ᱥᱮᱨᱢᱟ ᱚᱱᱠᱟ ᱵᱟᱢ ᱪᱟᱞᱟᱣ ᱞᱮᱱᱠᱷᱟᱡ ᱦᱮᱸ ᱮᱱᱮᱡ ᱠᱚᱦᱚᱸ ᱱᱟᱥᱮ ᱱᱟᱥᱮᱢ ᱫᱤᱥᱟᱹ ᱟᱫᱚ ᱱᱟᱥᱮᱱᱟᱜ ᱮᱢ ᱮᱱᱮᱡ ᱵᱟᱲᱟ ᱞᱮᱱᱠᱷᱟᱡ ᱟᱫᱚᱢ ᱥᱟᱵ ᱜᱚᱫᱽ ᱜᱚ ᱜᱚᱫ ᱠᱮ ᱜᱮᱭᱟ᱾ ᱟᱨ ᱦᱚᱸᱜ-ᱚᱭ ᱱᱚᱭ ᱥᱤᱨᱤᱧ ᱠᱟᱛᱮᱫ ᱥᱤᱨᱤᱧ ᱠᱟᱛᱮᱫ ᱛᱟᱹᱣ ᱚᱱᱠᱟ ᱤᱧᱦᱚᱸ ᱩᱱᱟᱹᱜ ᱫᱚ ᱵᱟᱹᱧ ᱵᱟᱰᱟᱭᱟ ᱵᱟᱲᱟᱭ ᱫᱚ ᱟᱫᱚ ᱚᱱᱠᱟᱼᱼ ᱦᱮᱸ ᱵᱟᱝ ᱢᱮᱱ ᱜᱟᱱᱚᱜ-ᱟ ᱡᱮ ᱵᱟᱹᱧ ᱵᱟᱰᱟᱭᱟ ᱚᱱᱠᱟ ᱫᱚ ᱾ ᱵᱟᱰᱟᱭ ᱫᱚᱧ ᱵᱟᱰᱟᱭᱟ ᱚᱱᱠᱟ᱾ ᱟᱫᱚ ᱫᱚᱢᱮ ᱫᱚ ᱵᱟᱝ ᱦᱮᱸ᱾ ᱦᱚᱲ ᱫᱚ ᱵᱟᱝᱠᱚ ᱢᱮᱱ ᱫᱟᱲᱮᱭᱟ ᱧᱟ ᱪᱮ ᱵᱟᱢ ᱵᱟᱰᱟᱭᱟ ᱢᱮᱱᱛᱮ᱾ ᱟᱪᱪᱷᱟ ᱫᱟᱸᱥᱟᱭ ᱮᱱᱮᱡ ᱨᱮᱫᱚ ᱪᱤᱜ ᱪᱤᱜ ᱠᱚᱯᱼᱼ ᱦᱮᱸ ᱜᱚᱝᱠᱮ ᱢᱮᱱ ᱫᱟᱹᱧ ᱫᱟᱸᱥᱟᱸᱭ ᱮᱱᱮᱡ ᱚᱱᱮ ᱯᱮ ᱪᱟᱞᱟᱜᱼᱟ ᱟᱫᱚ ᱪᱤᱫ ᱪᱤᱫ ᱠᱚᱯᱮ ᱨᱩᱭ ᱛᱟᱦᱮᱸᱱᱟ ᱪᱮᱫ ᱪᱮᱫ ᱟᱵᱚᱣᱟᱜ ᱛᱟᱢᱟᱭᱟᱜ ᱫᱚ ᱨᱩᱣᱟᱜ ᱠᱚᱢ ᱮᱱᱮᱡ ᱟ ᱛᱚ
ᱦᱮᱸ ᱢᱟᱱᱮ ᱜᱷᱚᱱᱴᱟ ᱞᱮᱠᱟ ᱱᱟᱜ᱾ ᱚᱱᱮ ᱟᱨ ᱚᱱᱮ ᱦᱮᱸ ᱠᱟᱸᱥᱟ ᱵᱟᱹᱴᱤ ᱟᱨᱼᱼ
ᱦᱮᱸ᱾
ᱠᱩᱨᱛᱟᱞ᱾
ᱦᱮᱸ ᱠᱚᱨᱛᱟᱞ ᱠᱚ ᱦᱮᱸ᱾
ᱚᱸ᱾
ᱟᱨ ᱛᱩᱢᱫᱟᱹᱜ ᱴᱟᱢᱟᱠ ᱛᱚᱯᱮ ᱤᱫᱤᱭ ᱤᱫᱤᱭ ᱪᱚ ᱵᱟᱝ ᱪᱚ ᱛᱩᱢᱫᱟᱹᱜ ᱴᱟᱢᱟᱠ
ᱦᱮᱸ ᱤᱫᱤ ᱜᱮ᱾
ᱦᱚᱸ ᱦᱮᱸ ᱟᱞᱮ ᱦᱚᱸ ᱚᱱᱠᱟ ᱫᱚ ᱟᱫᱚᱼᱼ ᱢᱤᱱᱟᱜ ᱫᱚ ᱡᱮ ᱚᱱᱟ ᱨᱩ ᱠᱚ ᱡᱤᱱᱤᱥ ᱠᱚᱫᱚ ᱢᱮᱱᱟᱜ ᱫᱚ ᱢᱮᱱᱟᱜ ᱜᱮᱭᱟ ᱫᱚᱢᱮ ᱜᱮ᱾ ᱟᱫᱚ ᱨᱩ ᱦᱚᱲᱚᱲ ᱦᱚᱸ ᱞᱟᱹᱠᱼᱼ ᱛᱤ ᱠᱟᱱ ᱜᱮᱭᱟ ᱵᱟᱠᱷᱟᱡ ᱫᱚ ᱚᱠᱚᱭ ᱨᱩᱭᱟ ᱟᱫᱚ ᱚᱱᱟᱛᱮ ᱡᱟᱦᱟᱸᱭ ᱡᱟᱦᱟᱸᱭ ᱠᱚ ᱪᱟᱞᱟᱜ-ᱟ ᱟᱫᱚ ᱠᱚ ᱨᱩ ᱠᱚᱼᱼ ᱠᱚ ᱵᱟᱲᱟᱭᱟ ᱩᱱᱠᱩ ᱠᱚᱜᱮ ᱞᱮ ᱥᱚ ᱤᱭᱟᱹ ᱣᱟᱠᱚᱣᱟ ᱮᱢᱟ ᱠᱚᱣᱟ ᱡᱮᱼᱼ ᱱᱮ ᱛᱟᱦᱮᱞᱮ ᱱᱚᱣᱟ ᱫᱚ ᱟᱯᱮ ᱴᱷᱮᱡ ᱜᱮ ᱛᱟᱦᱮᱱ ᱠᱟᱱᱟ ᱦᱟᱸᱜ ᱟᱫᱚ ᱨᱩᱭ ᱛᱟᱵᱩᱱ ᱯᱮ᱾ ᱦᱮᱸ ᱟᱫᱚ ᱡᱟᱦᱟᱸᱭ ᱡᱟᱦᱟᱸ ᱛᱤᱱᱟᱹᱜ ᱟᱫᱚ ᱩᱱ ᱥᱚᱢᱟᱹᱭ ᱚᱱᱠᱟ ᱦᱩᱭ ᱠᱟᱱᱟ ᱛᱩᱢᱫᱟᱹᱜ ᱴᱟᱢᱟᱠ ᱦᱚᱸ ᱵᱟᱝᱼᱼ ᱤᱫᱤ ᱠᱟᱛᱮᱜ ᱪᱟᱞᱟᱣ ᱵᱟᱲᱟ ᱦᱩᱭ ᱠᱟᱱᱟ ᱚᱱᱠᱟ ᱠᱚᱨᱛᱟᱞ ᱛᱮᱜᱮ, ᱦᱮᱸ᱾ ᱦᱮᱸ ᱡᱟᱦᱟᱸ ᱚᱱᱟ ᱫᱟᱸᱥᱟᱸᱭ ᱫᱟᱬᱟᱱ ᱢᱟ ᱡᱟᱦᱟᱸ ᱠᱚᱭ ᱠᱚᱯᱮ ᱚᱱᱟ ᱞᱟᱹᱭ ᱞᱟᱹᱭ ᱠᱟᱜ ᱵᱮᱱ ᱚᱱᱟ ᱠᱚᱭ ᱠᱚ ᱡᱟᱦᱟᱸᱼᱼ ᱯᱮ ᱧᱟᱢᱟ ᱟᱫᱚ ᱚᱱᱟ ᱠᱚᱫᱚ ᱮᱸᱪᱮᱠᱟ ᱭᱟᱯᱮ ᱚᱱᱟ ᱠᱚᱫᱚᱸ?
ᱚᱱᱟ ᱠᱚᱭ ᱚᱱᱟ ᱡᱮᱴᱟ ᱠᱚᱭ ᱠᱟᱛᱮᱜ ᱟᱹᱜᱩ ᱦᱩᱭᱩᱜ ᱚᱱᱟᱼᱼ
ᱦᱮᱸ ᱦᱮᱸ ᱦᱮᱸ᱾
ᱚᱸᱻ ᱚᱱᱟ ᱦᱩᱲᱩ ᱫᱚ ᱟᱹᱠᱷᱨᱤᱧᱮᱜ ᱛᱮᱦᱮᱸ ᱱᱟᱠᱩ ᱟᱨ
ᱦᱮᱸ᱾ ᱦᱮᱸ ᱢᱟᱱᱮ᱾
ᱚᱸᱻ᱾ ᱟᱪᱪᱷᱟ ᱜᱮᱜ ᱜᱮᱜ ᱡᱟᱹᱱᱤᱡ ᱟᱸᱡᱚᱢᱚᱜ ᱠᱟᱱ ᱛᱟᱢᱟ ᱜᱚᱝᱠᱮ ᱟᱫᱚᱢ ᱥᱚᱢᱟᱹᱭ᱾ ᱨᱚᱲ ᱨᱚᱲ ᱨᱚᱲ ᱢᱮ ᱥᱮ ᱢᱟᱥᱮ᱾
ᱦᱮᱞᱳᱣ᱾ ᱟᱫᱚᱢ ᱥᱚᱢᱟᱹᱭ ᱜᱮᱜ ᱜᱮᱜ ᱟᱸᱡᱚᱢᱚᱜ ᱠᱟᱱ ᱛᱟᱢᱟ ᱵᱩᱡᱽ ᱫᱟᱢ ᱜᱚᱝᱠᱮ᱾